ᱡᱚᱦᱟᱨ ᱜᱮ ᱜᱚᱢᱠᱮ᱾ ᱜᱚᱢᱠᱮ ᱟᱡᱸᱡᱚᱢ ᱧᱟᱢᱚᱜ ᱠᱟᱱᱟ?
ᱦᱩᱸ ᱜᱚᱝᱠᱮ ᱟᱸᱡᱚᱢ ᱧᱟᱢᱚᱜ ᱠᱟᱱᱟ᱾
ᱛᱟᱞᱦᱮ ᱚᱠᱟ ᱞᱮᱠᱟ ᱢᱮᱱᱟᱜ ᱵᱤᱱᱟ ᱜᱚᱝᱠᱮ?
ᱜᱚᱝᱠᱮ ᱟᱹᱞᱤᱧ ᱫᱚ ᱱᱟᱯᱟᱭ ᱜᱮ ᱢᱮᱱᱟᱜ ᱾ ᱟᱹᱵᱤᱱ ᱚᱠᱟ ᱞᱮᱠᱟ ᱢᱮᱱᱟᱜ ᱵᱤᱱᱟ ᱜᱚᱝᱠᱮ?
ᱦᱮᱸ ᱜᱚᱝᱠᱮ ᱟᱹᱞᱤᱧ ᱢᱟ ᱱᱟᱯᱟᱭ ᱜᱮ ᱢᱮᱱᱟᱜ ᱞᱤᱧᱟ᱾ ᱜᱚᱢᱝᱮ ᱟᱹᱰᱤ ᱫᱤᱱ ᱯᱚᱨ ᱫᱚ ᱢᱟᱥᱮ᱾ ᱠᱚᱞ ᱦᱚᱸ ᱵᱟᱵᱤᱱ ᱠᱚᱞ ᱵᱟᱲᱟᱭᱫᱟ᱾
ᱟᱨ ᱟᱞᱚᱵᱤᱱ ᱞᱟᱹᱭ ᱠᱮᱜᱼᱟ ᱟᱹᱰᱤ ᱫᱤᱱ ᱯᱚᱨ ᱜᱚᱝᱠᱮ᱾ ᱟᱹᱰᱤ ᱵᱷᱟᱜᱮ ᱜᱤᱧ ᱵᱩᱡᱷᱟᱹᱣ ᱠᱮᱫᱟ ᱟᱵᱤᱱᱟᱜ ᱠᱚᱞ ᱧᱟᱢ ᱠᱟᱛᱮᱫ᱾
ᱟᱫᱚ ᱦᱮᱸ ᱜᱚᱢᱝᱠᱮ ᱩᱱ ᱥᱚᱢᱚᱭ ᱢᱟ ᱦᱮᱸ ᱚᱲᱟᱜ ᱠᱚᱨᱮ ᱫᱚ ᱱᱟᱯᱟᱭ ᱢᱮᱱᱟᱜ ᱟᱠᱟᱫ ᱠᱚᱣᱟ ᱱᱤᱛ ᱫᱷᱟᱹᱨᱤᱡ ᱫᱟ᱾
ᱟᱪᱪᱷᱟ ᱜᱚᱝᱠᱮ᱾
ᱟᱨ ᱩᱱ ᱢᱟ ᱢᱤᱫ ᱥᱟᱶ ᱛᱮᱵᱚ ᱛᱟᱦᱮᱸ ᱠᱟᱱᱟ ᱦᱳᱥᱴᱮᱞ ᱨᱮ ᱚᱞᱚᱜ ᱡᱤᱭᱚᱱ ᱨᱮᱢᱟ ᱩᱱ ᱢᱟ ᱫᱤᱱᱟᱹᱢ ᱜᱮ ᱨᱚ ᱯᱚᱲ ᱫᱤᱱᱟᱢ ᱜᱮ ᱯᱷᱳᱱ ᱛᱟᱦᱮᱸ ᱠᱟᱱ ᱛᱟᱠᱚᱣᱟ ᱟᱨ ᱱᱤᱛᱚᱜ ᱫᱚ ᱱᱟᱦᱟᱜ ᱟᱫᱚ ᱚᱞᱚᱜ ᱡᱤᱭᱚᱱ ᱠᱚᱦᱚᱸ ᱢᱩᱪᱟᱹᱫ ᱮᱱ ᱛᱟᱵᱚᱱᱟ ᱵᱟᱝ ᱟᱫᱚ ᱦᱟᱸᱜ ᱚᱱᱠᱟ ᱦᱟᱸᱜ ᱯᱷᱳᱱ ᱨᱮᱱᱟᱜ ᱴᱟᱭᱤᱢ ᱠᱚᱦᱚᱸ ᱵᱟᱝ ᱧᱟᱢᱚᱜ ᱠᱟᱱᱟ᱾
ᱚᱞᱚᱜ ᱚᱞᱚᱜ ᱡᱤᱭᱚᱱ ᱨᱮᱱᱟᱜ ᱠᱟᱛᱷᱟ ᱩᱭᱦᱟᱹᱨ ᱨᱩᱣᱟᱹᱲ ᱠᱟᱛᱮᱫ ᱮᱠᱫᱚᱢ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱩᱱᱫᱤᱱᱟᱜ ᱠᱟᱛᱷᱟ ᱟᱵᱤᱱ ᱩᱭᱦᱟᱹᱨ ᱫᱚᱦᱚ ᱟᱠᱟᱫ ᱜᱮᱭᱟ? ᱛᱚᱵᱮ ᱜᱚᱢᱠᱮ ᱦᱟᱱᱟ ᱦᱟᱱᱟ ᱠᱟᱛᱷᱟ ᱵᱤᱱ ᱩᱭᱦᱟᱹᱨ ᱫᱚᱦᱚ ᱠᱟᱜ-ᱟ ᱥᱮ ᱵᱟᱝᱟ ᱦᱟᱱᱮ ᱵᱟᱡᱟᱨ ᱫᱟᱬᱟᱱ ᱵᱚᱱ ᱪᱟᱞᱟᱣ ᱞᱮᱱ ᱫᱚ ᱢᱤᱫ ᱛᱮ?
ᱦᱮᱸ ᱜᱚᱢᱠᱮ ᱪᱮᱫᱟᱜ ᱵᱟᱝ, ᱡᱤᱭᱚᱱ ᱢᱮᱱᱟᱜ ᱵᱟ ᱠᱷᱟᱱ ᱫᱚ ᱮᱠᱫᱚᱢ,
ᱦᱟᱱᱟ ᱨᱮᱹᱞ ᱫᱷᱟᱨᱮ ᱨᱮᱹᱞ ᱞᱟᱭᱤᱱ ᱫᱷᱟᱨᱮ ᱫᱷᱟᱨᱮ ᱛᱮ ᱫᱟᱬᱟᱱ,
ᱦᱳᱭ ᱜᱚᱢᱠᱮ ᱮᱠᱫᱚᱢ ᱚᱱᱟ ᱠᱚ ᱟᱨᱠᱤ ᱦᱤᱲᱤᱧ ᱜᱟᱱᱚᱜ-ᱟ, ᱜᱚᱢᱠᱮ ᱞᱟᱹᱭ ᱵᱮᱱ ᱥᱮ?
ᱜᱚᱢᱠᱮ ᱟᱹᱰᱤ ᱟᱹᱰᱤ ᱨᱟᱹᱥᱠᱟᱹ ᱨᱮᱱᱟᱜ ᱵᱮᱯᱟᱨ ᱠᱟᱱᱟ ᱜᱚᱢᱠᱮ ᱚᱱᱟ ᱠᱚᱫᱚ ᱚᱱᱟ ᱠᱚᱫᱚ ᱢᱟᱱᱮ, ᱮᱠᱫᱚᱢ ᱦᱟᱲᱟᱢᱚᱜ ᱫᱷᱟᱹᱨᱤᱡ ᱜᱩᱡᱩᱜ ᱫᱷᱟᱹᱨᱤᱡ ᱩᱭᱦᱟᱹᱨ ᱛᱟᱦᱮᱱᱟ ᱜᱚᱢᱠᱮ ᱾
ᱩᱭᱦᱟᱹᱨ ᱛᱟᱦᱮᱱᱟ ᱮᱠᱫᱚᱢ ᱦᱳᱭ ᱦᱳᱭ, ᱟᱫᱚ ᱜᱚᱝᱠᱮ ᱥᱟᱹᱨᱤ ᱫᱚ ᱥᱟᱹᱨᱤ ᱜᱮ ᱩᱱ ᱥᱩᱢᱟᱹᱭ ᱫᱚ ᱪᱮᱫ ᱞᱮᱠᱟ ᱜᱟᱛᱮ ᱜᱟᱛᱮ ᱵᱚ ᱛᱟᱦᱮᱸ ᱠᱟᱱᱟ ᱚᱞᱚᱜ ᱡᱤᱭᱚᱱ ᱨᱮ ᱾ ᱛᱮᱵᱚᱱ ᱫᱟᱬᱟᱱ ᱠᱟᱱ ᱛᱟᱦᱮᱸᱜ-ᱟ ᱱᱤᱛᱳᱜ ᱫᱚ ᱠᱚᱦᱚᱸ ᱪᱟᱵᱟᱭᱮᱱ ᱛᱟᱵᱚᱱᱟ ᱟᱫᱚ ᱡᱚᱛᱚ ᱜᱮ ᱡᱮᱡᱟᱨ ᱦᱟᱸᱜ ᱢᱮᱱᱟᱜ ᱵᱚᱱᱟ ᱦᱟᱸᱜ, ᱡᱚᱛᱚ ᱫᱚ ᱟᱯᱟᱱ ᱟᱹᱯᱤᱱ ᱠᱟᱹᱢᱤ ᱨᱮ ᱵᱮᱥᱛᱚ ᱢᱮᱱᱟᱜ ᱟᱠᱟᱫ ᱵᱚᱱᱟ ᱦᱟᱸᱜ, ᱚᱠᱛᱚ ᱦᱚᱸ ᱵᱟᱝ ᱯᱷᱳᱱ ᱨᱮᱱᱟᱜ ᱮᱠᱫᱚᱢ,
ᱟᱫᱚ ᱜᱚᱢᱠᱮ ᱱᱤᱛᱚᱜ ᱢᱟ ᱱᱚᱣᱟ ᱵᱟᱹᱦᱩ ᱠᱚ ᱟᱹᱜᱩ ᱵᱟᱲᱟ ᱦᱳᱭᱮᱱᱟ ᱛᱚ ᱟᱫᱚ ᱱᱤᱛᱚᱜ ᱢᱟ ᱟᱸ ᱱᱟᱛᱮ ᱵᱟᱹᱦᱩ ᱦᱚᱸ ᱴᱟᱭᱤᱢ ᱮᱢᱟᱭ ᱢᱮ ᱟᱨ ᱜᱟᱛᱮ ᱜᱟᱛᱮ ᱜᱤᱫᱽᱨᱟᱹ ᱠᱚ ᱥᱟᱞᱟᱜ ᱨᱚᱯᱚᱲ ᱢᱮᱱᱛᱮ ᱢᱟ ᱠᱚᱢ ᱜᱚᱫ ᱱᱟ ᱜᱚᱝᱠᱮ ᱾
ᱟᱪᱪᱷᱟ ᱟᱪᱷᱟ ᱦᱳᱭ ᱦᱳᱭ, ᱛᱟᱦᱚᱞᱮ ᱜᱚᱢᱠᱮ ᱛᱤᱱ ᱥᱟᱺᱦᱤᱧ ᱠᱷᱚᱱ ᱫᱩᱵᱤᱱ ᱟᱹᱜᱩᱣᱟᱱᱟ?
ᱜᱚᱢᱠᱮ ᱚᱱᱛᱮ ᱟᱹᱰᱤ ᱡᱷᱟᱹᱞ ᱠᱷᱚᱱᱟᱜ ᱜᱮ ᱟᱹᱜᱩ ᱦᱳᱭ ᱟᱠᱟᱱᱟ ᱟᱯᱮ ᱚᱱᱛᱮ ᱠᱷᱚᱱᱟᱜ ᱮ ᱜᱚᱢᱠᱮ ᱾
ᱟᱪᱪᱷᱟ ᱟᱪᱪᱷᱟ ᱟᱹᱰᱤ ᱱᱟᱯᱟᱭ ᱜᱮ ᱛᱚᱵᱮ ᱛᱟᱦᱚᱞᱮ ᱾ ᱟᱨ ᱜᱚᱢᱠᱮ ᱟᱞᱚᱵᱤᱱ ᱞᱟᱹᱭᱟ ᱟᱹᱞᱤᱧ ᱛᱮᱢᱟ ᱱᱚᱝᱠᱟ ᱜᱮ, ᱦᱟᱞᱮ ᱰᱟᱞᱮ ᱨᱮ ᱢᱮᱱᱟᱜ ᱞᱤᱧᱟᱹ ᱦᱟᱸᱜ ᱱᱤᱛᱚᱜ ᱦᱚᱸ ᱮᱠᱷᱚᱱ ᱦᱚᱸ, ᱠᱟᱥᱢᱟ ᱴᱚᱴᱠᱚ ᱫᱚ ᱟᱹᱣᱨᱤ ᱠᱚ ᱛᱚᱞᱟᱞᱤᱧᱟ ᱟᱹᱞᱤᱧ ᱫᱚ ᱦᱟᱸᱜ ᱯᱟᱸᱡᱟᱭ ᱫᱟᱠᱚ ᱦᱟᱸᱜ ᱾ ᱪᱮᱨᱳ ᱠᱚ ᱱᱟᱠᱷᱟᱱ ᱵᱟᱠᱚ ᱧᱟᱢᱚᱜ ᱠᱟᱱᱟ ᱾
ᱟᱪᱪᱷᱟ ᱜᱚᱢᱠᱮ ᱛᱚᱵᱮ ᱟᱞᱮ ᱱᱚᱛᱮ ᱨᱮᱧ ᱧᱮᱞ ᱠᱚᱣᱟ ᱥᱮ ᱪᱮᱫ?
ᱦᱮᱸ ᱜᱚᱢᱠᱮ ᱧᱮᱞ ᱞᱮᱠᱷᱟᱱ ᱛᱚ ᱟᱹᱰᱤ ᱱᱟᱯᱟᱭᱚᱜ-ᱟ, ᱪᱮᱫᱟᱜ ᱵᱟᱝ? ᱩᱢᱮᱨ ᱠᱚᱦᱚᱸ ᱛᱚ ᱯᱟᱨᱚᱢ ᱤᱫᱤᱜ ᱠᱟᱱᱟ ᱵᱟᱝ ᱩᱢᱮᱨ ᱯᱟᱨᱚᱢ ᱞᱮᱱᱠᱷᱟᱱ ᱠᱟᱥᱢᱟᱨ ᱴᱚᱴᱠᱚ ᱠᱚᱦᱚᱸ ᱦᱟᱸᱜ ᱵᱟᱭ ᱧᱟᱯᱟᱢ ᱞᱟᱹᱜᱤᱫᱚᱜ-ᱟ ᱵᱟᱝ ᱧᱟᱢ ᱞᱟᱹᱜᱤᱫᱚᱜ-ᱟ ᱵᱟᱝ?
ᱮᱠᱫᱚᱢ ᱟᱹᱰᱤ ᱱᱟᱯᱟᱭ ᱵᱤᱱ ᱞᱟᱹᱭ ᱦᱚᱪᱚ ᱟᱠᱟᱫᱟ ᱜᱚᱢᱠᱮ ᱾ ᱛᱚᱵᱮ ᱜᱚᱢᱠᱮ ᱟᱞᱮ ᱟᱞᱮ ᱱᱚᱛᱮ ᱨᱮᱜᱮ ᱛᱚᱵᱮᱧ ᱧᱮᱞᱮᱫ ᱠᱚᱣᱟ ᱟᱹᱰᱤ ᱱᱟᱯᱟᱭᱚᱜ-ᱟ ᱾ ᱦᱤᱨᱤ ᱦᱤᱨᱤ ᱦᱚᱸᱵᱤᱱ ᱦᱤᱡᱩᱜ-ᱟ ᱟᱨ ᱱᱚᱛᱮ ᱟᱞᱟᱝ ᱦᱚᱞᱟᱝ ᱧᱟᱯᱟᱢᱟ᱾
ᱦᱳᱭ ᱜᱚᱢᱠᱮ ᱚᱱᱟᱜᱮ ᱟᱹᱞᱤᱧ ᱥᱮᱫ ᱛᱮᱫᱚ ᱦᱸᱟᱜ ᱵᱷᱟᱜᱤᱜ-ᱟ ᱟᱹᱞᱤᱧ ᱦᱚᱸᱞᱤᱧ ᱢᱚᱱᱮᱭᱮᱫᱟ ᱾ ᱪᱮᱫᱟᱜ ᱵᱟᱝ ᱩᱢᱮᱨ ᱠᱚ ᱦᱚᱸ ᱫᱚᱢᱮ ᱜᱮ ᱯᱟᱨᱚᱢ ᱜᱚᱫ ᱱᱟ ᱵᱟᱝ,
ᱟᱪᱪᱷᱟ ᱜᱚᱝᱠᱮ,
ᱟᱫᱚ ᱜᱷᱟᱨᱚᱸᱧᱡᱽ ᱦᱚᱸ ᱵᱟᱢ ᱠᱮᱴᱮᱡ ᱞᱮᱠᱷᱟᱱ ᱟᱵᱟᱨ ᱵᱟᱭ ᱜᱟᱱᱚᱜ-ᱟ ᱵᱟᱝ? ᱦᱤᱛᱳᱜ ᱦᱟᱸᱜ ᱱᱤᱡᱮ ᱜᱮᱛᱚ ᱦᱟᱸᱜ ᱥᱚᱝᱥᱟᱨ ᱠᱚᱨᱮ ᱪᱟᱹᱞᱩᱭ ᱦᱩᱭᱩᱜ-ᱟ ᱦᱟᱸᱜ, ᱟᱨ ᱟᱭᱳ ᱵᱟᱵᱟ ᱫᱚ ᱦᱟᱸᱜ ᱛᱤᱱᱟᱹᱜ ᱫᱤᱱ ᱥᱮᱪᱮᱫ ᱵᱟᱝ ᱜᱚᱢᱠᱮ?
ᱦᱳᱭ ᱜᱚᱢᱠᱮ ᱮᱠᱫᱚᱢ ᱟᱹᱰᱤ ᱱᱟᱯᱟᱭ, ᱛᱚᱵᱮ ᱜᱚᱢᱠᱮ ᱱᱤᱛ ᱠᱚ ᱫᱚ ᱪᱮᱫ ᱠᱚᱵᱤᱱ ᱪᱤᱠᱟᱹ ᱵᱟᱲᱟᱭᱮᱫ-ᱟ ᱛᱚᱵᱮ?
ᱱᱤᱛ ᱫᱚ ᱦᱟᱸᱜ ᱟᱨ ᱟᱞᱚᱵᱤᱱ ᱞᱟᱹᱭᱟ ᱜᱚᱢᱠᱮ ᱟᱹᱞᱤᱧ ᱫᱚ ᱱᱤᱛᱚᱜ ᱫᱚ ᱦᱟᱸᱜ ᱤᱭᱟᱹᱞᱤᱧ, ᱡᱚᱵᱽ ᱞᱤᱧ ᱧᱟᱢ ᱟᱠᱟᱫᱟ ᱛᱚ ᱦᱟᱸᱜ ᱟᱹᱰᱤᱱ ᱨᱮ ᱠᱳᱞᱠᱟᱛᱟ ᱨᱮ ᱾
ᱟᱪᱪᱷᱟ ᱜᱚᱢᱠᱮ ᱛᱚ ᱵᱮ ᱵᱟᱵᱤᱱ ᱞᱟᱹᱭ ᱵᱟᱲᱟᱭᱮᱫᱟ ᱾
ᱟᱫᱚ ᱜᱚᱢᱠᱮ ᱚᱱᱠᱟ, ᱵᱟᱹᱞᱤᱧ ᱞᱟᱹᱭ ᱟᱵᱤᱱ ᱠᱟᱱᱟ ᱚᱠᱛᱚ ᱠᱚ ᱦᱚᱸ ᱵᱟᱝ ᱧᱟᱯᱟᱢ ᱠᱟᱱᱟ ᱵᱟᱝ ᱟᱹᱞᱤᱧ ᱦᱚᱸ ᱵᱮᱥᱛᱚ ᱨᱮ ᱢᱮᱱᱟᱜ ᱞᱤᱧᱟ ᱠᱟᱹᱢᱤ ᱪᱟᱯ, ᱛᱮ ᱦᱮᱸ ᱯᱷᱳᱱ ᱠᱚᱦᱚᱸ ᱛᱚ ᱵᱟᱝ ᱜᱟᱱᱚᱜ ᱠᱟᱱᱟ ᱵᱟᱝ ᱴᱟᱭᱤᱢ ᱵᱟᱝ ᱧᱟᱢᱚᱜ ᱠᱟᱱᱟ ᱾
ᱟᱪᱪᱷᱟ ᱜᱚᱝᱠᱮ᱾
ᱟᱫᱚ ᱚᱱᱟᱜᱮ ᱛᱮᱦᱤᱧ ᱠᱟᱹᱴᱤᱡ ᱛᱮᱦᱮᱸᱧ ᱚᱠᱛᱚ ᱠᱚᱞᱤᱧ ᱠᱩᱲᱟᱹᱣ ᱜᱚᱫ ᱠᱮᱫ ᱛᱮᱞᱤᱧ ᱛᱮᱞᱤᱧ ᱯᱷᱳᱱᱟᱫ ᱵᱤᱱᱟ ᱾
ᱟᱪᱪᱷᱟ ᱜᱚᱝᱠᱮ ᱟᱹᱰᱤ ᱱᱟᱯᱟᱭ ᱮᱠᱫᱚᱢ ᱟᱵᱤᱱᱟᱜ ᱠᱚᱞ ᱧᱟᱢ ᱠᱟᱛᱮᱫ ᱟᱹᱰᱤ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱵᱟᱝᱟ᱾ ᱟᱨ ᱤᱧᱤᱡ ᱢᱟᱨᱮ ᱜᱟᱛᱮ ᱮᱠᱫᱚᱢ ᱩᱭᱦᱟᱹᱨ ᱫᱚᱦᱚ ᱟᱠᱟᱹᱫᱤᱧ ᱜᱮᱭᱟᱭ ᱱᱤᱛ ᱫᱷᱟᱹᱨᱤᱡ ᱛᱮᱦᱚᱸᱼᱼ ᱟᱨ ᱜᱚᱝᱠᱮ ᱤᱧ ᱥᱟᱭᱤᱰ ᱠᱷᱚᱱᱟᱜ ᱠᱟᱹᱡ ᱤᱧ ᱫᱩ ᱫᱩᱠ ᱢᱮᱥᱟᱧ ᱵᱟᱰᱟᱭ ᱦᱚᱪᱚᱭᱮᱫ ᱵᱤᱱᱟ ᱤᱧᱦᱚᱸ ᱟᱹᱵᱤᱱᱟᱜᱼᱼ ᱱᱟᱢᱵᱟᱨ ᱛᱟᱦᱮᱱ ᱛᱩᱞᱩᱡ ᱦᱚᱸ ᱠᱚᱞ ᱵᱟᱹᱧ ᱫᱟᱲᱮ ᱠᱟᱫ ᱵᱤᱱᱟ ᱟᱹᱰᱤ ᱫᱩᱠ ᱜᱮᱞᱤᱧ ᱵᱩᱡᱷᱟᱹᱣᱮᱫᱟ᱾
ᱚᱠᱛᱚ ᱦᱚᱸ ᱟᱹᱵᱤᱱ ᱦᱚᱸ ᱠᱟᱹᱴᱤᱡ ᱜᱷᱟᱨᱚᱸᱡᱽ ᱨᱮᱱᱟᱜ ᱪᱟᱯ ᱠᱚᱛᱮ ᱦᱚ ᱟᱵᱤᱱ ᱦᱚ ᱼᱼ
ᱟᱪᱪᱷᱟ ᱜᱚᱝᱠᱮ᱾
ᱟᱞᱮ ᱜᱚᱝᱠᱮ ᱤᱭᱟᱹᱼᱼ ᱢᱟᱹᱭ ᱵᱟᱹᱵᱩ ᱛᱟᱠᱚ ᱫᱚ ᱢᱮᱱᱟᱜ ᱠᱚᱣᱟ ᱥᱮ ᱵᱟᱝ ᱜᱮ ᱱᱤᱛ ᱫᱷᱟᱹᱨᱤᱡ ᱫᱚ?
ᱜᱚᱝᱠᱮ ᱱᱤᱛ ᱫᱷᱟᱹᱨᱤᱡ ᱛᱮᱫᱚ ᱱᱟᱜ ᱟᱭᱨᱤ-ᱟ ᱚᱱᱛᱮ ᱚᱱᱟ ᱠᱚᱢᱟ ᱟᱹᱣᱨᱤ ᱪᱤᱱᱛᱟᱹᱭ ᱦᱩᱭᱩᱜᱼᱟ ᱢᱚᱱᱮ ᱦᱩᱭᱩᱜᱼᱼ ᱦᱩᱭᱩᱜ ᱟᱨ ᱵᱟᱨ ᱵᱚᱪᱷᱚᱨ ᱜᱟᱱ ᱫᱟᱬᱟᱵᱟᱲᱟ ᱠᱟᱛᱮᱫ ᱚᱱᱟ ᱠᱚᱢᱟ ᱤᱭᱟᱹ ᱦᱩᱭᱩᱜᱼᱟ᱾
ᱟᱪᱪᱷᱟ ᱟᱪᱪᱷᱟ ᱦᱮᱸ ᱦᱮᱸ ᱚᱱᱟ ᱦᱚᱸ ᱜᱚᱝᱠᱮ ᱟᱫᱚᱼᱼ ᱱᱮᱛᱟᱨ ᱫᱚ ᱧᱮᱞᱚᱜ ᱠᱟᱱᱟ ᱥᱟᱹᱨᱤᱜᱮᱼᱼ ᱞᱚᱜᱚᱱ ᱞᱚᱜᱚᱱ ᱜᱮᱠᱚ ᱢᱟᱹᱭ ᱵᱟᱹᱵᱩ ᱦᱮᱱᱟᱜ ᱠᱟᱱᱟ ᱠᱟᱹᱴᱤᱼᱼ ᱠᱚᱭᱮᱠ ᱵᱟᱨ ᱯᱮ ᱵᱚᱪᱷᱚᱨ ᱚᱯᱮᱠᱠᱷᱟ ᱞᱮᱠᱷᱟᱡ ᱜᱮ ᱠᱟᱹᱤᱡ ᱵᱷᱟᱜᱤ ᱠᱚᱜᱼᱟ ᱠᱟᱹᱴᱤᱡ ᱟᱹᱵᱤᱱ ᱦᱚᱸ ᱠᱟᱹᱴᱤᱡ ᱵᱤᱱᱼᱼ ᱠᱮᱴᱮᱡ ᱧᱚᱜ ᱠᱚᱜᱼᱟ ᱥᱮ ᱪᱮᱫ ᱵᱟ?
ᱦᱳᱭ ᱜᱚᱝᱠᱮ ᱦᱳᱭ ᱮᱠᱫᱚᱢ ᱴᱷᱤᱠ ᱠᱟᱛᱷᱟ ᱵᱮ ᱞᱟᱹᱭ ᱪᱚ ᱠᱟᱫᱟ ᱱᱚᱣᱟ ᱫᱚᱼᱼ
ᱟᱹᱵᱤᱱ ᱦᱚᱸᱵᱤᱱ ᱠᱮᱴᱮᱡ ᱧᱚᱜ ᱠᱟᱹᱴᱤᱡ ᱟᱹᱵᱤᱱ ᱦᱚᱸ ᱠᱟᱹᱴᱤᱡ ᱫᱟᱞᱟᱞᱼᱼ ᱠᱟᱹᱴᱤᱡ ᱵᱤᱱ ᱨᱟᱹᱥᱠᱟᱹ ᱧᱚᱜ ᱠᱮᱭᱟ ᱠᱟᱹᱴᱤᱡ ᱦᱟᱲᱟᱢ ᱵᱩᱰᱷᱤ ᱥᱮᱪᱮᱫ?
ᱦᱳᱭ ᱜᱚᱝᱠᱮ᱾
ᱟᱵᱟᱨ ᱢᱟᱹᱭ ᱵᱟᱹᱵᱩ ᱛᱟᱠᱚ ᱠᱚ ᱦᱮᱡ ᱞᱮᱱᱠᱷᱟᱱ ᱟᱨ ᱛᱳ ᱦᱟᱸᱜ ᱚᱱᱠᱟ ᱨᱟᱹᱥᱟᱹ ᱵᱟᱭ ᱧᱟᱢᱚᱜᱼᱟ᱾ ᱧᱟᱢᱚᱜᱼᱟ
ᱟᱪᱪᱷᱟ ᱜᱚᱝᱠᱮ ᱛᱚᱵᱮ ᱟᱯᱮ ᱚᱱᱛᱮ ᱟᱛᱳ ᱥᱩᱨ ᱠᱚᱨᱮ ᱫᱚ ᱱᱟᱹᱭ ᱠᱚᱫᱚ ᱢᱮᱱᱟᱜ ᱟᱥᱮ ᱵᱟᱝ?
ᱦᱮᱸ ᱜᱚᱝᱠᱮ ᱟᱞᱮᱥᱮᱫ ᱫᱚ ᱟᱵᱟᱨ ᱱᱟᱹᱭ ᱫᱚ ᱢᱮᱱᱟᱜ ᱱᱚᱛᱮᱼᱼ ᱟᱹᱰᱤ ᱧᱩᱛᱩᱢᱢᱟᱱᱟᱜ ᱱᱟᱹᱭ ᱢᱮᱱᱟᱜ ᱫᱚ ᱡᱟᱦᱟᱸ ᱫᱚ ᱦᱩᱜᱽᱞᱤ ᱱᱟᱹᱭ ᱠᱚ ᱢᱮᱛᱟᱜ ᱠᱟᱱ ᱫᱚ᱾
ᱟᱪᱪᱷᱟ ᱜᱚᱝᱠᱮ ᱮᱠᱫᱚᱢ ᱦᱩᱜᱽᱞᱤ ᱱᱟᱹᱭ ᱦᱩᱜᱽᱞᱤ ᱱᱟᱹᱭ ᱫᱚ ᱮᱠᱫᱚᱢᱞᱤᱧ ᱟᱸᱡᱚᱢ ᱠᱟᱫ ᱜᱮᱭᱟ ᱢᱮᱱᱠᱷᱟᱱᱼᱼ ᱢᱮᱥ ᱛᱮᱫᱚ ᱟᱣᱨᱤᱞᱤᱧ ᱧᱮᱞᱟ ᱱᱟᱦᱟᱜ ᱱᱤᱛ ᱫᱷᱟᱹᱨᱤᱡ ᱛᱮ᱾
ᱚ ᱟᱪᱪᱷᱟ ᱡᱟᱦᱟᱸ ᱫᱚ ᱦᱟᱸᱜ ᱦᱩᱜᱞᱤ ᱱᱟᱭ ᱫᱚ ᱦᱟᱸᱜᱼᱼ ᱦᱟᱣᱲᱟ ᱵᱨᱤᱡᱽ ᱞᱟᱛᱟᱨ ᱛᱮ ᱞᱤᱸᱜᱤᱱ ᱠᱟᱱᱟ ᱦᱟᱸᱜ ᱠᱳᱞᱠᱟᱛᱟ ᱦᱟᱣᱲᱟ ᱵᱨᱤᱡᱽ ᱞᱟᱛᱟᱨ ᱛᱮ ᱦᱟᱸᱜᱼᱼ ᱦᱳᱭ ᱦᱳᱭ ᱚᱱᱟᱜᱮ ᱧᱩᱛᱩᱢᱟᱱ ᱞᱟᱹᱭ ᱟᱞᱮ ᱱᱚᱱᱛᱮ ᱫᱚ ᱦᱟᱸᱜ ᱢᱤᱱᱟᱜ ᱟᱠᱟᱫᱟ᱾
ᱛᱚᱵᱮ ᱜᱚᱝᱠᱮ ᱚᱱᱟ ᱦᱩᱜᱞᱤ ᱱᱚᱫᱤ ᱨᱮᱫᱚ ᱦᱟᱹᱠᱩ ᱥᱟᱵ ᱠᱚᱛᱮ ᱵᱤᱱ ᱪᱟᱞᱟᱣ ᱵᱟᱲᱟ ᱠᱟᱱᱟ ᱥᱮ ᱵᱟᱝᱟ?
ᱪᱟᱞᱟᱣ ᱫᱚ ᱵᱟᱹᱞᱤᱧ ᱪᱟᱞᱟᱣ ᱠᱟᱱᱟ ᱰᱚᱰᱮ ᱫᱚᱠᱚ ᱰᱚᱰᱮ ᱞᱮᱫ ᱞᱤᱧᱟ ᱟᱫᱚ ᱡᱟᱦᱟᱸ ᱦᱩᱜᱽᱞᱤ ᱱᱟᱹᱭᱼᱼ ᱠᱚᱨᱮ ᱡᱟᱦᱟᱸ ᱚᱱᱮᱼᱼ ᱡᱟᱦᱟᱸ ᱜᱟᱰᱟ ᱠᱚ ᱢᱩᱰᱩ ᱠᱚ ᱞᱤᱸᱜᱤ ᱠᱟᱱᱟ ᱦᱳ ᱚᱱᱟ ᱠᱚᱨᱮ ᱦᱟᱠᱩ ᱥᱟᱵ ᱠᱟᱫ ᱠᱚ᱾ ᱟᱫᱚ ᱠᱤᱱᱛᱩ ᱢᱟᱱ ᱱᱤᱭ ᱨᱮᱫᱚ ᱦᱟᱸᱜ ᱪᱟᱞᱟᱣ ᱫᱚ ᱵᱟᱝ ᱦᱩᱭ ᱠᱟᱱᱟ᱾ ᱚᱱᱟ ᱤᱭᱟᱹ ᱜᱟᱰᱟᱢᱩᱰᱩ ᱠᱚᱨᱮ ᱜᱮ ᱦᱟᱸᱜ ᱥᱟᱵ ᱦᱩᱭ ᱠᱟᱱᱟ ᱦᱟᱸᱜ ᱞᱟᱹᱣᱠᱟᱹ ᱛᱮ ᱦᱟᱸᱜ᱾
ᱟᱪᱪᱷᱟ ᱜᱚᱝᱠᱮ ᱛᱚᱵᱮ ᱟᱯᱮ ᱚᱱᱟ ᱜᱟᱰᱟ ᱢᱩᱩᱲᱩ ᱠᱚᱨᱮ ᱚᱠᱟᱞ ᱞᱮᱠᱟᱱ ᱪᱤᱞᱤ ᱪᱤᱞᱤ ᱦᱟᱹᱠᱩ ᱠᱚ ᱧᱟᱢᱚᱜᱼᱟ ᱱᱟᱥᱼᱼ ᱱᱟᱥᱮ ᱱᱟ ᱡᱩᱫᱤᱵᱤᱱ ᱞᱟᱹᱭᱟ ᱠᱮᱜ-ᱟ ᱵᱷᱟᱹᱜᱤ ᱠᱚᱜᱼᱟ?
ᱦᱮᱸ ᱜᱚᱝᱠᱮ ᱦᱟᱹᱠᱩ ᱫᱚᱠᱚ ᱧᱟᱢᱚᱜ ᱨᱩᱭ ᱠᱟᱯᱞᱟ᱾ ᱞᱮᱸᱧᱡᱨᱟ, ᱥᱤᱸᱜᱤ᱾ ᱢᱟᱜᱩᱨ᱾ ᱟᱨᱦᱚ ᱟᱭᱢᱟ ᱟᱭᱢᱟ ᱦᱟᱠᱩ ᱠᱚ ᱧᱟᱢᱚᱜ-ᱟ ᱜᱚᱝᱠᱮ᱾
ᱟᱪᱪᱷᱟ ᱜᱚᱝᱠᱮ᱾
ᱜᱚᱜᱠᱮ ᱟᱞᱤᱧ ᱫᱚ ᱦᱟᱸᱜ ᱵᱟᱹᱞᱤᱧ ᱵᱟᱲᱟᱭᱟ ᱦᱟᱸᱜ᱾ ᱡᱟᱦᱟᱸ ᱛᱤᱱᱟᱹᱜ ᱠᱚᱞᱤᱧ ᱥᱟᱵ ᱧᱟᱢ ᱟᱠᱟᱫ ᱠᱚᱣᱟ ᱩᱱᱠᱩ ᱠᱚᱜᱮᱞᱤᱧ ᱦᱟᱸᱜ ᱵᱟᱲᱟᱭᱟ᱾
ᱟᱪᱪᱷᱟ᱾
ᱛᱚ ᱢᱟᱡᱷᱮ ᱢᱟᱡᱷᱮ ᱤᱞᱤᱥ ᱦᱚᱸᱠᱩ ᱠᱟᱹᱴᱤᱡ ᱠᱚ ᱯᱟᱨᱚᱢ ᱪᱟᱞᱟᱜ ᱜᱮᱭᱟ ᱵᱟᱝ, ᱧᱟᱢᱚᱜ ᱜᱮᱭᱟ ᱠᱚ᱾
ᱜᱚᱝᱠᱮ ᱟᱞᱮ ᱱᱚᱛᱮ ᱢᱟ ᱟᱹᱰᱤ ᱡᱳᱨ ᱦᱟᱹᱠᱩ ᱠᱚ ᱥᱟᱵ ᱡᱚᱝ ᱠᱟᱱ ᱫᱚ ᱱᱤᱛᱚᱜ ᱢᱟ ᱥᱮᱨᱢᱟ ᱡᱟᱹᱲᱤ ᱛᱮ ᱫᱟᱜ ᱢᱟ ᱠᱟᱹᱡ ᱯᱮᱨᱮᱡ ᱧᱚᱜ ᱠᱟᱱᱟ ᱱᱟᱹᱭ ᱨᱮ ᱢᱟᱨᱟᱝ ᱢᱟᱨᱟᱝ ᱵᱳᱣᱟᱲ ᱠᱚ ᱨᱟᱠᱟᱵ ᱦᱤᱡᱩᱜ ᱠᱟᱱᱟ᱾
ᱦᱮᱸ ᱜᱚᱝᱠᱮ ᱟᱫᱚ ᱦᱟᱸᱜ ᱱᱤᱛ ᱫᱷᱟᱨᱤ ᱫᱚ ᱟᱸᱞᱤᱧ ᱟᱸᱣ ᱟ ᱦᱮᱸ ᱟᱹᱞᱤᱧ ᱦᱚᱸ ᱡᱩᱫᱤ ᱱᱚᱛᱮᱞᱤᱧ ᱛᱟᱦᱮᱸ ᱠᱚᱜ-ᱟ᱾ ᱫᱤᱥᱚᱢ ᱥᱮᱫ ᱫᱚ ᱠᱟᱹᱡᱤᱡ ᱞᱤᱧ ᱥᱟᱵ ᱫᱚ ᱞᱤᱧ ᱥᱟᱵ ᱠᱮᱠᱚᱣᱟ, ᱢᱮᱱᱠᱷᱟᱱ ᱜᱚᱝᱠᱮ ᱟᱹᱞᱤᱧ ᱫᱚ ᱟᱨ ᱱᱤᱛᱚᱜ ᱫᱚ ᱦᱟᱸᱜ ᱱᱚᱰᱮ ᱜᱮ ᱢᱮᱱᱟᱜ ᱞᱤᱧᱟᱹ ᱠᱳᱞᱠᱟᱛᱟ ᱨᱮ ᱦᱟᱸᱜ᱾
ᱟᱪᱪᱷᱟ ᱜᱚᱝᱠᱮ᱾
ᱟᱫᱚ ᱚᱱᱟ ᱠᱷᱟᱹᱛᱤᱨ ᱟᱫᱚ ᱱᱮᱛᱟᱨ ᱦᱟᱹᱠᱩ ᱥᱟᱵ ᱠᱚ ᱠᱫᱚ ᱟᱨ ᱵᱟᱭ ᱜᱟᱱᱚᱜ ᱠᱟᱱᱟ ᱚᱱᱠᱟ ᱫᱚ ᱦᱟᱸᱜ᱾ ᱰᱤᱭᱩᱴᱤ ᱨᱮ ᱦᱟᱸᱜ ᱵᱮᱥᱛᱚ ᱢᱮᱱᱟᱜ ᱟᱠᱟᱫ ᱞᱤᱧᱟᱹ ᱱᱤᱛ ᱫᱷᱟᱹᱨᱤᱡ ᱫᱚ᱾ ᱛᱟᱦᱚᱞᱮ ᱜᱚᱝᱠᱮ ᱤᱭᱟᱹ ᱦᱮᱸ ᱟᱫᱚ ᱪᱟᱥ-ᱵᱟᱥ ᱠᱚᱫᱚ ᱪᱮᱫ ᱯᱩᱨᱟᱹᱣ ᱦᱮᱡ ᱦᱩᱭ ᱠᱟᱱᱟ ᱥᱮ ᱵᱟᱝ?
ᱜᱚᱝᱠᱮ ᱪᱟᱥ-ᱵᱟᱥ ᱫᱚ ᱱᱤᱛᱚᱜ ᱫᱚ ᱮᱠᱫᱚᱢ ᱚᱨᱫᱷᱮᱠ ᱛᱟᱞᱟ-ᱢᱟᱞᱟ ᱨᱮ ᱢᱮᱱᱟᱜ-ᱟ᱾ ᱟ ᱯᱩᱨᱟᱹ ᱦᱚᱸ ᱵᱟᱝ ᱯᱩᱨᱟᱹᱣ ᱫᱟᱲᱮ ᱦᱩᱭᱩᱜ ᱠᱟᱱᱟ ᱮᱠᱫᱚᱢ ᱱᱚᱣᱟ ᱫᱟᱜ ᱠᱷᱟᱹᱛᱤᱨ᱾ ᱟᱨ ᱜᱚᱝᱠᱮ ᱪᱟᱥ-ᱵᱟᱥ ᱨᱮᱦᱚᱸ ᱛᱤᱱᱟᱹᱜ-ᱮᱢ ᱠᱷᱟᱴᱟᱜᱼᱟ, ᱮᱠᱫᱚᱢ ᱞᱟᱸᱜᱟ ᱜᱮ ᱵᱩᱡᱷᱟᱹᱜ ᱠᱟᱱᱟ ᱫᱚᱢᱮ᱾ ᱥᱚᱵᱫᱤᱱ ᱠᱷᱟᱴᱟᱣ ᱫᱚ ᱜᱚᱝᱠᱮ ᱟᱨ ᱱᱟᱛᱮ ᱥᱚᱝᱥᱟᱨ ᱨᱮᱱᱟᱜ ᱪᱟᱯ ᱟᱨᱚ ᱱᱟᱛᱮ ᱪᱟᱥ-ᱵᱟᱥ ᱨᱮᱱᱟᱜ ᱛᱤᱱᱟᱹᱜ ᱮᱢ ᱥᱟᱢᱵᱲᱟᱣᱟ ᱜᱚᱝᱠᱮ᱾
ᱦᱳᱭ ᱦᱳᱭ ᱦᱮᱸ ᱚᱱᱟ ᱦᱚᱸ ᱫᱚᱨᱠᱟᱨ ᱜᱮ ᱠᱟᱱᱟ᱾ ᱛᱟᱦᱚᱞᱮ ᱜᱚᱝᱠᱮ ᱟᱹᱞᱤᱧ ᱢᱤᱫᱴᱟᱝ ᱤᱭᱟᱹᱞᱤᱧ ᱫᱚᱦᱚᱸ ᱟᱠᱟᱫ ᱫᱚ ᱛᱟᱦᱚᱞᱮ ᱵᱤᱱ ᱦᱤᱡᱩᱜ-ᱟ ᱥᱮ ᱵᱟᱝ?
ᱪᱮ-ᱪᱮᱫ ᱜᱚᱢᱠᱮ ᱞᱟᱹᱭ ᱵᱤᱱ ᱢᱟᱥᱮ?
ᱟᱹᱞᱤᱧ ᱢᱤᱫᱴᱟᱝ ᱡᱟᱦᱟᱸ ᱫᱚ ᱞᱟᱹᱭ ᱞᱮᱠᱷᱟᱱ ᱢᱤᱫᱴᱟᱝ ᱟᱵᱚ ᱡᱟᱦᱟᱸ ᱛᱤᱱᱟᱹᱜ ᱜᱚᱝᱠᱮ ᱠᱚ ᱠᱚ ᱛᱟᱦᱮᱸ ᱠᱟᱱᱟ ᱡᱟᱦᱟᱸ ᱟᱵᱚᱣᱟᱜ ᱜᱟᱛᱮ ᱠᱚ ᱚᱞᱚᱜ ᱡᱤᱭᱚᱱ ᱨᱮ ᱩᱱᱠᱩ ᱟᱹᱞᱤᱧ ᱪᱟᱹᱠᱨᱤ ᱧᱟᱢ ᱠᱟᱛᱮᱫ ᱢᱟ ᱟᱫᱚ ᱚᱝᱠᱟ ᱞᱟᱹᱭ ᱵᱟᱝ ᱦᱳᱭ ᱟᱠᱟᱱᱟ, ᱟᱫᱚ ᱟᱹᱞᱤᱧ ᱦᱟᱸᱜ ᱞᱤᱧ ᱴᱟᱨᱜᱮᱴ ᱟᱠᱟᱫᱟ ᱡᱮ ᱯᱚᱨᱮᱨ ᱪᱟᱸᱫᱳ ᱥᱮᱫ ᱦᱟᱸᱜ ᱚᱱᱠᱟᱞᱤᱧ ᱫᱚᱦᱚᱣ ᱟᱠᱟᱱᱟ ᱦᱟᱸᱜ ᱠᱳᱞᱠᱟᱛᱟ ᱨᱮᱜᱮ᱾ ᱥᱟᱱᱟᱢ ᱠᱚᱵᱚᱱ ᱧᱟᱯᱟᱢᱟ᱾ ᱚᱸᱰᱮ ᱡᱚᱢ-ᱧᱩ ᱦᱩᱭᱩᱜ-ᱟ ᱡᱷᱚᱛᱚ ᱟᱹᱞᱤᱧ ᱞᱤᱧ ᱮᱨᱮᱧᱡᱢᱮᱱᱴ ᱟᱠᱟᱫᱟ ᱦᱟᱸᱜ ᱱᱚᱸᱰᱮ ᱦᱟᱸᱜ᱾ ᱠᱳᱞᱠᱟᱛᱟ ᱨᱮᱜᱮ ᱦᱟᱸᱜ᱾
ᱟᱪᱪᱷᱟ ᱜᱚᱝᱠᱮ ᱟᱰ ᱦᱮᱸ ᱜᱚᱝᱠᱮ ᱮᱠᱫᱚᱢ ᱱᱤᱦᱟᱹᱛ ᱞᱤᱧ ᱪᱟᱞᱟᱜ-ᱟ, ᱠᱷᱟᱹᱞᱤ ᱰᱮᱴ ᱴᱟᱜ ᱵᱤᱱ ᱵᱟᱲᱟᱭ ᱦᱚᱪᱚ ᱞᱤᱧᱟ᱾
ᱡᱳᱭ ᱡᱳᱭ ᱰᱮᱰ ᱰᱮᱴ ᱫᱚ ᱦᱟᱸᱜ ᱜᱚᱝᱠᱮ ᱞᱤᱧ ᱞᱤᱧ ᱥᱟᱵ ᱟᱠᱟᱫᱟᱞᱤᱧ ᱦᱟᱸᱜ ᱦᱟᱱᱟ ᱢᱟᱥ ᱨᱮᱱᱟᱜ ᱳᱭ ᱫᱚᱥ ᱵᱟᱨᱚ ᱛᱟᱹᱨᱤᱠᱷ ᱠᱚ ᱥᱮ ᱞᱤᱧ ᱥᱟᱵ ᱟᱠᱟᱫᱟ ᱦᱟᱸᱜ᱾ ᱟᱫᱚ ᱦᱟᱸᱜ ᱠᱟᱹᱴᱤᱡ ᱜᱚᱝᱠᱮ ᱠᱚᱞᱤᱧ ᱠᱩᱞᱤ ᱠᱚᱜᱮ ᱱᱚᱣᱟ ᱛᱟᱹᱨᱤᱠᱷ ᱠᱚᱨᱮᱜ ᱯᱷᱤᱨᱨᱤ ᱠᱚ ᱢᱮᱱᱟᱜ ᱠᱚᱣᱟ ᱥᱮ ᱵᱟᱝ, ᱚᱱᱟ ᱦᱤᱥᱟᱹᱵᱽ ᱛᱮ ᱦᱟᱸᱜ ᱠᱟᱹᱴᱤᱡ ᱞᱤᱧ ᱰᱮᱴ ᱫᱚᱞᱤᱧ ᱦᱟᱸᱜ ᱞᱟᱹᱭ ᱟᱹᱞᱤᱧ ᱦᱟᱸᱜ ᱜᱨᱩᱯ
ᱟᱪᱪᱷᱟ ᱜᱚᱝᱠᱮ ᱮᱠᱫᱚᱢ ᱱᱤᱦᱟᱹᱛ ᱛᱮ ᱵᱟᱲᱟᱭ ᱦᱚᱪᱚ ᱞᱤᱧᱟᱹᱵᱤᱱ᱾ ᱟᱹᱰᱤ ᱟᱹᱞᱤᱧ ᱦᱚᱸ ᱟᱹᱵᱤᱱ ᱥᱟᱞᱟᱜ ᱧᱟᱯᱟᱢ ᱨᱮᱱᱟᱜ ᱮᱠᱫᱚᱢ ᱟᱹᱰᱤᱜᱟᱱ ᱥᱚᱠᱷ ᱛᱟᱹᱞᱤᱧ, ᱟᱹᱰᱤ ᱫᱤᱱ ᱯᱚᱨ ᱵᱚᱱ ᱧᱟᱯᱟᱢᱟ᱾ ᱟ ᱧᱟᱯᱟᱢ ᱠᱟᱛᱮ ᱵᱚᱱ ᱜᱚᱞᱯᱷᱚ ᱵᱟᱲᱟᱭᱟ᱾
ᱦᱳᱭ ᱦᱳᱭ ᱛᱟᱦᱚᱞᱮ ᱜᱚᱝᱠᱮ ᱩᱱᱠᱩ ᱡᱟᱦᱟᱸᱭ ᱟᱵᱚ ᱥᱟᱛᱮ ᱜᱮᱠᱚ ᱯᱟᱲᱦᱟᱜ ᱛᱟᱦᱮᱸᱜ ᱫᱚ ᱩᱱᱠᱩ ᱟᱵᱚᱨᱮᱱ ᱱᱩᱠᱩ ᱜᱟᱛᱮ ᱠᱩᱲᱤᱠᱚ ᱩᱱᱠᱩ ᱫᱚ
ᱮ ᱜᱚᱝᱠᱮ ᱵᱟᱝ ᱵᱟᱝ ᱟᱸᱡᱚᱢ ᱧᱟᱢ ᱞᱮᱱ ᱛᱟᱹᱵᱤᱱᱟ ᱠᱟᱹᱡ ᱱᱮᱴᱳᱣᱟᱨᱠ ᱯᱨᱚᱵᱞᱮᱢ ᱮᱱᱟ, ᱟᱨ ᱢᱤᱫ ᱫᱷᱟᱣ ᱵᱤᱱ ᱞᱮᱭᱟ?
ᱡᱮ ᱩᱱᱠᱩ, ᱩᱱᱠᱩ ᱠᱚᱫᱚ ᱠᱚ ᱜᱚᱝ ᱠᱟᱜ ᱠᱚᱣᱟ ᱥᱮ ᱵᱟᱝ?
ᱜᱚᱝᱠᱮ ᱠᱤ ᱮᱸ ᱠᱤᱪᱷᱩ ᱜᱟᱱ ᱫᱚᱠᱚ ᱜᱚᱝ ᱟᱠᱟᱫ ᱠᱚᱣᱟ ᱟᱨ ᱠᱤᱪᱷᱩ ᱜᱟᱱ ᱫᱚ ᱢᱮᱱᱟᱜ ᱠᱚ ᱜᱮᱭᱟ ᱜᱚᱝᱠᱮ᱾
ᱦᱮᱸ ᱜᱚᱝᱠᱮ ᱟᱨᱚ ᱠᱟᱛᱷᱟ ᱦᱩᱭᱩᱜ ᱠᱟᱱᱟ ᱦᱟᱸᱜ ᱥᱟᱱᱟᱢ ᱦᱚᱲᱟᱜ ᱱᱟᱢᱵᱟᱨ ᱱᱟᱜ ᱱᱤᱛ ᱫᱷᱟᱹᱵᱤᱡ ᱛᱮᱫᱚ ᱟᱹᱞᱤᱧ ᱴᱷᱮᱱ ᱵᱟᱹᱱᱩᱜ ᱟᱠᱟᱫᱟ ᱦᱟᱸᱜ᱾ ᱚᱱᱟ ᱦᱚᱸ ᱡᱩᱫᱤ ᱟᱹᱵᱤᱱ ᱴᱷᱮᱡ ᱢᱮᱱᱟᱜ ᱠᱷᱟᱱ ᱦᱟᱸᱜ ᱠᱟᱹᱴᱤᱡ ᱦᱟᱸᱜ ᱵᱤᱱ ᱵᱷᱮᱡᱟ ᱤᱧᱟ ᱠᱟᱹᱴᱤᱡ ᱩᱱᱠᱩᱣᱟᱜ ᱠᱟᱹᱴᱤᱡ ᱤᱧ ᱯᱷᱳᱱ ᱛᱤᱧ ᱵᱟᱲᱥ ᱦᱚᱪᱚ ᱠᱚᱣᱟ ᱡᱮ ᱥᱟᱱᱟᱢ ᱠᱚᱜᱮ ᱡᱷᱚᱛᱚ ᱦᱤᱡᱩᱜ
ᱟᱪᱪᱷᱟ ᱜᱚᱝᱠᱮ ᱮᱠᱫᱚᱢ ᱱᱤᱦᱟᱹᱛᱞᱤ ᱱᱤᱦᱟᱹᱛᱞᱤᱧ ᱮᱢᱟᱵᱤᱱᱟ ᱱᱟᱢᱵᱟᱨ ᱫᱚ᱾
ᱦᱮᱸ ᱟᱯᱟᱱ ᱟᱯᱟᱱ-ᱟᱯᱤᱱ ᱛᱤᱨᱤ ᱡᱩᱨᱤ ᱠᱟᱛᱮᱜ ᱜᱮ ᱦᱤᱡᱩᱜ ᱯᱮ, ᱥᱟᱱᱟᱢ ᱦᱚᱲ ᱞᱟᱹᱜᱤᱫ ᱜᱮ ᱱᱚᱝᱠᱟ ᱵᱮᱵᱚᱥᱛᱟ ᱦᱩᱭ ᱟᱠᱟᱱᱟ ᱦᱟᱸᱜ᱾ ᱦᱮᱸ ᱥᱮ ᱵᱟᱝ ᱜᱚᱝᱠᱮ, ᱥᱟᱱᱟᱢ ᱦᱚᱲ ᱠᱚᱜᱮ ᱵᱚ ᱡᱚᱢ ᱢᱤᱫᱚᱜᱼᱟ ᱩᱱ ᱦᱤᱞᱳᱜ ᱥᱮ ᱪᱮᱫ?
ᱦᱳᱭ ᱜᱚᱝᱠᱮ ᱮᱠᱫᱚᱢ ᱱᱚᱣᱟ ᱫᱚ ᱟᱹᱰᱤ ᱱᱟᱯᱟᱭ ᱪᱤᱱᱛᱟᱹ ᱵᱷᱟᱵᱱᱟ ᱵᱤᱱ ᱫᱚᱦᱚ ᱟᱠᱟᱫᱟ᱾ ᱟᱨᱚ ᱱᱚᱝᱠᱟ ᱜᱮ ᱟᱨ ᱛᱤᱥ ᱵᱚᱱ ᱧᱟᱯᱟᱢᱟ ᱴᱷᱤᱠ ᱵᱟᱹᱱᱩᱜᱼᱟ, ᱢᱮᱱᱠᱷᱟᱱ ᱱᱤᱭᱟᱹ ᱡᱟᱦᱟᱸ ᱰᱮᱴ ᱨᱮᱱᱟᱜ ᱠᱟᱛᱷᱟ ᱵᱤᱱ ᱞᱟᱹᱭ ᱮᱫᱟ ᱚᱱᱟ ᱰᱮᱴ ᱨᱮᱫᱚ ᱮᱠᱫᱚᱢ ᱱᱤᱦᱟᱹᱛᱤ ᱪᱟᱞᱟᱜ ᱨᱮᱱᱟᱜ ᱜᱮᱞᱮ ᱪᱮᱥᱴᱟᱭᱟ᱾
ᱦᱳᱭ ᱦᱳᱭ ᱫᱤᱱ ᱦᱚᱸ ᱟᱹᱰᱤ ᱫᱤᱱ ᱦᱟᱸᱜ ᱧᱟᱯᱟᱢ ᱵᱟᱝ ᱦᱩᱭ ᱠᱟᱱᱟ ᱟᱫᱟ ᱟᱞᱤᱧ ᱦᱚᱸᱞᱤᱧ ᱡᱚᱵ ᱠᱚᱦᱚᱸ ᱞᱤᱧ ᱧᱟᱢ ᱟᱠᱟᱫᱟ, ᱛᱟᱦᱚᱞᱮ ᱠᱷᱟᱱ ᱤᱭᱟᱹ ᱞᱮᱠᱷᱟᱱ ᱡᱚᱛᱚᱜᱮ ᱟᱹᱰᱤ ᱱᱟᱯᱟᱭᱚᱜ-ᱟ᱾ ᱡᱚᱛᱚ ᱱᱤᱡᱮᱨᱟᱜ ᱜᱷᱟᱨᱚᱸᱡᱽ ᱵᱮᱥᱛᱚ ᱠᱚᱜᱼᱟ ᱚᱠᱛᱚ ᱠᱚᱦᱚᱸ ᱵᱟᱝ ᱧᱟᱢ ᱞᱟᱹᱜᱤᱫᱚᱜᱼᱟ᱾ ᱚᱱᱟ ᱠᱷᱟᱹᱛᱤᱨ ᱛᱮ ᱟᱹᱞᱤᱧ ᱞᱤᱧ ᱱᱚᱝᱠᱟ ᱱᱟᱜ ᱤᱭᱟᱹ ᱫᱚᱞᱤᱧ ᱫᱚᱦᱚ ᱟᱠᱟᱫᱟ ᱞᱤᱧ᱾
ᱟᱪᱪᱷᱟ ᱜᱚᱝᱠᱮ ᱛᱚᱵᱮ ᱚᱲᱟᱜ ᱠᱚᱨᱮ ᱫᱚ ᱱᱟᱯᱟᱭ ᱵᱟᱲᱟ ᱜᱮ ᱛᱚ?
ᱦᱮᱸ ᱜᱚᱝᱠᱮ ᱚᱲᱟᱜ ᱥᱮᱫ ᱞᱤᱧ ᱯᱷᱳᱱ ᱞᱮᱫᱟ ᱚᱲᱟᱜ ᱥᱮᱫ ᱠᱮᱭ ᱫᱟᱠᱚ ᱦᱮᱸ ᱱᱟᱯᱟᱭ ᱜᱮ ᱢᱮᱱᱟᱜ ᱠᱚᱣᱟ ᱮᱠᱫᱚᱢ᱾ ᱠᱟᱹᱢᱤ ᱠᱚᱦᱚᱸ ᱠᱟᱹᱴᱤᱡ ᱪᱟᱥ ᱠᱟᱹᱢᱤ ᱠᱚᱦᱚᱸ ᱠᱚ ᱞᱟᱹᱭ ᱫᱟᱠᱚ ᱡᱮ ᱠᱟᱹᱴᱤᱡ ᱠᱮ ᱞᱟᱦᱟ ᱤᱫᱤ ᱧᱚᱜ ᱠᱟᱫᱟ ᱛᱟᱦᱚᱞᱮ ᱜᱚᱝᱠᱮ ᱱᱤᱛ ᱫᱷᱵᱤᱡ ᱫᱚ ᱚᱱᱠᱟ ᱟᱵᱤᱱ ᱫᱚ ᱤᱭᱟᱹ ᱠᱚᱫᱚ ᱵᱤᱱ ᱩᱸᱻ ᱪᱮᱥᱴᱟ ᱵᱟᱲᱟᱭᱮᱫᱟ ᱥᱮ ᱵᱟᱝ?
ᱜᱚᱝᱠᱮ ᱪᱮᱥᱴᱟ ᱢᱟ ᱪᱮᱥᱴᱟᱭ ᱦᱩᱭᱩᱜ, ᱮ ᱜᱚᱝᱠᱮ ᱪᱮᱥᱴᱟ ᱢᱟ ᱪᱮᱥᱴᱟ ᱦᱩᱭᱩᱜ ᱠᱟᱱᱟ ᱮᱠᱫᱚᱢ ᱪᱮᱫ ᱤᱧ ᱞᱟᱹᱭᱟ ᱱᱟᱛᱮ ᱥᱚᱝᱥᱟᱨ ᱪᱟᱯ ᱟᱨ ᱱᱟᱛᱮ ᱪᱟᱥᱵᱟᱥ ᱠᱟᱹᱢᱤ᱾ ᱟᱨ ᱜᱚᱝᱠᱮ ᱡᱩᱫᱤ ᱟᱵᱤᱱ ᱜᱮ ᱱᱟᱥᱮ ᱱᱟᱜ ᱡᱩᱫᱤ ᱵᱤᱱ ᱥᱟᱦᱟᱡᱡᱚ ᱫᱮᱲᱮᱭᱟᱞᱤᱧ ᱠᱮᱭᱟ ᱟᱹᱰᱤ ᱱᱟᱯᱟᱭ ᱠᱚᱜᱼᱟ ᱜᱚᱝᱠᱮ᱾
ᱦᱮᱸ ᱪᱮᱫᱟᱜ ᱟᱹᱞᱤᱧ ᱥᱮᱫ ᱠᱷᱚᱱ ᱫᱚ ᱮᱠᱚᱢ ᱯᱷᱩᱞ ᱮᱫᱚᱢ ᱥᱟᱦᱟᱡᱡᱚ ᱞᱟᱹᱜᱤᱫ ᱜᱚᱲᱚ ᱥᱚᱯᱚᱰ ᱮᱢ ᱞᱟᱜᱤᱫ ᱫᱚ